ᱦᱚᱸ ᱡᱚᱦᱟᱨ ᱜᱮ
ᱡᱚᱦᱚᱨ ᱜᱮ ᱡᱚᱦᱟᱨ ᱜᱮ
ᱢᱮᱱ ᱫᱟᱞᱤᱧ ᱟᱹᱞᱤᱧᱟᱜ ᱨᱚᱲ ᱵᱮᱱ ᱟᱸᱡᱚᱢ ᱢᱮᱜᱼᱟ
ᱦᱮᱸ ᱟᱸᱡᱚᱢᱚᱜ
ᱦᱳᱭᱛᱳ
ᱛᱟᱦᱚᱞᱮ ᱞᱟᱹᱭ ᱫᱟᱞᱤᱧ ᱡᱮ ᱟᱯᱮ ᱥᱮᱫ ᱛᱮᱦᱮᱧᱟᱜ ᱦᱚᱭ ᱦᱤᱥᱤᱫ ᱫᱚ ᱚᱠᱟ ᱞᱮᱠᱟ ᱛᱟᱦᱮᱸ ᱠᱟᱱᱟ
ᱢᱮᱱᱟᱜ ᱟᱠᱟᱜ ᱜᱮᱭᱟ ᱢᱟᱱᱮ ᱥᱤᱛᱩᱝ ᱠᱟᱜ ᱜᱮᱭᱟᱭ ᱥᱮᱨᱚᱠᱚᱢ ᱫᱚ ᱦᱚᱭ ᱫᱚ ᱵᱟᱹᱱᱩᱜᱼᱟ ᱟᱨ
ᱢᱮᱱ ᱫᱟᱹᱞᱤᱧ ᱡᱮ ᱟᱵᱤᱱᱟᱜ ᱨᱚᱲ ᱥᱮ ᱱᱟᱯᱟᱭ ᱪᱮᱦᱨᱟ ᱵᱟᱝ ᱟᱸᱡᱚᱢᱚᱜ ᱠᱟᱱᱟ
ᱪᱮᱫ ᱠᱟ ᱴᱟᱣᱟᱨ ᱱᱮᱴ ᱣᱟᱨᱠ ᱰᱮᱥᱴᱟᱵ ᱟᱸᱡᱚᱢᱚᱜ ᱠᱟᱱᱟ ᱠᱤ
ᱟᱵᱤᱱᱟᱜ ᱦᱚᱭᱛᱚ ᱰᱤᱥᱴᱟᱨᱵ ᱫᱟᱭ
ᱱᱤᱛᱚᱜ ᱴᱷᱤᱠ ᱜᱮᱵᱤᱱ ᱟᱸᱡᱚᱢ ᱮᱫᱟ
ᱦᱳᱭ ᱟᱸᱡᱚᱢ ᱫᱟᱹᱞᱤᱧ
ᱦᱳᱭ ᱦᱳᱭ
ᱦᱳᱭ
ᱟᱯᱮ ᱥᱮᱫ ᱪᱮᱫ ᱞᱮᱠᱟ
ᱟᱞᱮ ᱥᱮᱜ ᱦᱚᱸ ᱛᱮᱦᱮᱧ ᱫᱚ ᱚᱱᱠᱟ ᱥᱮᱛᱟᱜ ᱠᱷᱚᱱᱟᱜ ᱫᱟᱜ ᱠᱮᱜᱼᱟᱭ ᱟᱨ ᱛᱤᱠᱤᱱ ᱥᱮᱫ ᱠᱷᱚᱱᱟᱜ ᱫᱚ ᱟᱫᱚ ᱯᱷᱟᱠ ᱢᱤᱜ ᱜᱷᱟᱹᱲᱤᱡ ᱫᱚ ᱵᱟᱭ ᱫᱟᱜ ᱟᱠᱟᱜᱼᱟᱭ᱾
ᱚᱻ ᱱᱤᱛᱚᱜ ᱮ ᱥᱤᱛᱩᱝ ᱟᱠᱟᱫᱟ ᱥᱮ ᱵᱟᱝ ᱟᱯᱮ ᱥᱮᱫ ᱦᱚᱸ?
ᱦᱳᱭ ᱠᱟᱹᱴᱤᱡ ᱠᱟᱹᱴᱤᱡ ᱥᱤᱛᱩᱝ ᱠᱟᱜᱼᱟᱭ ᱩᱱᱟᱹᱜ ᱫᱚ ᱵᱟᱝ᱾
ᱚᱸ
ᱦᱳᱭ
ᱛᱟᱯᱚᱨᱮ ᱵᱷᱟᱜᱤ ᱜᱮ ᱢᱮᱱᱟᱜ ᱵᱮᱱᱟ?
ᱦᱳᱭ ᱱᱟᱯᱟᱭ ᱜᱮᱭᱟᱞᱤᱧ᱾ ᱟᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ?
ᱦᱩᱸ ᱟᱹᱞᱤᱧ ᱦᱚᱸ ᱵᱮᱥ ᱜᱮ᱾
ᱦᱳᱭ ᱛᱚ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ᱾
ᱦᱳᱭ ᱦᱳᱭ ᱦᱳᱭ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ ᱛᱟᱦᱚᱞᱮ?
ᱦᱮᱸ ᱚᱲᱟᱜ ᱠᱚᱨᱮ ᱦᱚᱸ ᱱᱤᱭᱟᱹ ᱜᱷᱟᱹᱲᱤᱡ ᱫᱚ ᱱᱟᱯᱟᱭ ᱜᱮᱭᱟ᱾ ᱟᱨ ᱟᱵᱮᱱ ᱚᱱᱛᱮ ᱚᱲᱟᱜ ᱥᱮᱫ ᱪᱮᱫ ᱞᱮᱠᱟ ᱢᱮᱱᱟᱜ ᱠᱟᱜ ᱠᱚᱣᱟ?
ᱦᱩᱸ ᱩᱱᱠᱩ ᱟᱹᱰᱤ ᱵᱮᱥ ᱜᱮ ᱢᱮᱱᱟᱜ ᱠᱚ ᱜᱮᱭᱟ?
ᱱᱚᱭ ᱛᱚ ᱟᱨ ᱛᱟᱦᱚᱞᱮ ᱢᱮᱱ ᱫᱟᱹᱞᱤᱧ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱠᱮᱜᱼᱟ ᱯᱮ?
ᱪᱟᱥ ᱠᱟᱹᱢᱤ ᱫᱚ ᱱᱟᱜ ᱪᱟᱞᱟᱜ ᱜᱮᱭᱟ ᱢᱟᱱᱮ ᱟᱞᱮ ᱟᱞᱮᱭᱟᱜ ᱫᱚ ᱜᱟᱯᱟ ᱠᱚᱫᱚ ᱪᱟᱵᱟᱜᱼᱟ, ᱟᱨᱚᱢᱵᱚ ᱜᱮ ᱦᱩᱭᱩᱜ ᱠᱟᱱ
ᱚᱸ ᱟᱹᱰᱤ ᱱᱟᱯᱟᱭ ᱵᱟᱨᱟᱵᱚᱨ ᱮ ᱟᱹᱜᱩ ᱟᱠᱟᱫᱟ᱾
ᱦᱳᱭ ᱦᱳᱭ ᱵᱟᱨ ᱯᱮ ᱫᱤᱱ ᱠᱷᱟᱱ ᱜᱮ ᱢᱚᱴᱟ ᱢᱩᱴᱤ ᱟᱞᱮ ᱱᱚᱛᱮ ᱢᱟ ᱜᱩᱲᱭᱟᱹᱣ ᱨᱚᱦᱚᱭ ᱪᱟᱵᱟᱭ ᱟᱠᱚ᱾
ᱟᱞᱮ ᱥᱮᱫ ᱫᱚ ᱵᱟᱝᱼᱟ ᱦᱟᱯᱚᱭ ᱦᱮᱼᱮ ᱞᱮ ᱮᱦᱚᱵ ᱟᱠᱟᱼᱟ ᱪᱟᱵᱟᱜ ᱫᱚ ᱟᱹᱣᱨᱤ ᱪᱟᱵᱟᱜᱼᱟ᱾
ᱚᱸ ᱟᱪᱪᱷᱟ ᱟᱪᱪᱷᱟ ᱢᱟᱱᱮ
ᱱᱤᱛᱚᱜ ᱯᱮ ᱮᱦᱚᱵ ᱠᱟᱫᱟ ᱢᱟᱱᱮ ᱮᱛᱚᱦᱚᱵ
ᱦᱳᱭ ᱦᱳᱭ
ᱟᱯᱮ ᱥᱮᱫ ᱫᱟᱜ ᱵᱟᱭ ᱞᱟᱜᱟᱣ ᱠᱟᱱ ᱛᱮ?
ᱫᱟᱜ ᱫᱚ ᱢᱟᱲᱟᱝ ᱫᱚ ᱵᱟᱭ ᱫᱟᱜ ᱟᱠᱟᱫ ᱛᱟᱦᱮᱸᱫ ᱥᱮᱨᱢᱟ ᱡᱟᱹᱲᱤ ᱵᱷᱚᱨᱥᱟ ᱜᱮ ᱟᱞᱮ ᱫᱚ ᱟᱫᱚ, ᱢᱟᱲᱟᱝ ᱵᱟᱭ ᱫᱟᱜ ᱟᱠᱟᱫ ᱛᱟᱦᱮᱸᱫᱼᱮ ᱚᱱᱟ ᱦᱚᱛᱮ ᱛᱮᱜᱮ ᱰᱮᱨᱤ ᱟᱠᱟᱱᱟ ᱦᱚᱸᱜᱼᱚᱭ᱾
ᱛᱚᱞᱟ ᱠᱚᱫᱚ ᱢᱟ ᱦᱟᱨᱟ ᱟᱠᱟᱱ
ᱦᱳᱭ ᱛᱚᱞᱟ ᱠᱚᱫᱚ ᱦᱟᱨᱟ ᱠᱟᱱ ᱛᱟᱦᱮᱸᱼᱟ᱾ ᱫᱟᱜ ᱡᱟᱹᱲᱤ ᱵᱟᱝ ᱠᱷᱟᱹᱛᱤᱨ ᱛᱮᱜᱮ ᱨᱚᱦᱚᱭ ᱠᱚᱫᱚ ᱛᱟᱭᱚᱢ ᱜᱚᱜ ᱠᱟᱱᱟᱞᱮ᱾
ᱟᱪᱷᱟ
ᱦᱳᱭ
ᱛᱟᱦᱚᱞᱮ ᱚᱱᱟ ᱢᱟ ᱵᱚᱦᱩᱛ ᱯᱮ ᱨᱚᱦᱚᱭ ᱜᱮᱭᱟ ᱮᱚᱵᱚᱜ ᱠᱟᱱᱟ
ᱫᱚᱢᱮ ᱜᱮ ᱵᱟᱹᱠᱤ ᱢᱮᱱᱟᱜ ᱟᱠᱟᱫ ᱛᱟᱞᱮ ᱦᱮᱸᱜ ᱮ ᱞᱮ ᱮᱦᱚᱵ ᱟᱠᱟᱫᱟ ᱦᱩᱸ᱾ ᱢᱮᱱᱫᱟᱞᱤᱧ ᱛᱟᱦᱚᱞᱮ ᱟᱯᱮ ᱸᱰᱮ ᱫᱚ ᱵᱤᱨ ᱠᱚᱫᱚ ᱢᱮᱱᱟᱜ ᱟᱠᱟᱫᱟ ᱥᱮ ᱵᱟᱝᱟ?
ᱦᱮᱸ ᱵᱤᱨ ᱢᱟ ᱢᱮᱱᱟᱜ ᱠᱟᱜ ᱜᱮᱭᱟ᱾
ᱦᱳᱭ ᱛᱚ ᱛᱟᱦᱚᱞᱮ ᱟᱯᱮ ᱦᱳᱭ ᱦᱮᱸ ᱢᱮᱱ ᱫᱟᱞᱤᱧ ᱛᱚᱞᱮ ᱟᱯᱮ ᱚᱱᱛᱮ ᱵᱤᱨ ᱠᱷᱚᱱᱟᱜ ᱚᱠᱟ ᱪᱮᱫ ᱡᱚᱢᱟᱜ ᱠᱚ ᱧᱟᱢᱚᱜ ᱜᱮᱭᱟ ᱪᱮᱫ ᱠᱚᱯᱮ ᱧᱟᱢ ᱜᱮᱭᱟ ᱵᱤᱨ ᱠᱷᱚᱱᱟᱜ?
ᱟᱞᱮ ᱥᱮᱫ ᱢᱟ ᱵᱟᱹᱱᱩᱜ ᱡᱚᱢᱟᱜ ᱟᱞᱮ ᱥᱩᱫᱩ ᱥᱩᱫᱛᱩ ᱢᱮᱱᱟᱜ ᱟᱠᱟᱫᱟ ᱚᱱᱮ ᱥᱟᱨᱡᱚᱢ ᱵᱤᱨ ᱜᱮ᱾
ᱚ ᱥᱟᱨᱡᱚᱢ ᱵᱤᱨ ᱜᱮ? ᱚᱱᱠᱟᱱᱟᱜ ᱡᱚᱢᱟᱜ ᱠᱚᱫᱚ ᱵᱟᱹᱱᱩᱜ ᱠᱟᱫᱟ ᱵᱟᱝ ᱥᱮ? ᱚ ᱟᱨ ᱛᱟᱦᱚᱞᱮ ᱩᱱᱠᱩ ᱩᱫ ᱠᱚ ᱯᱩᱴᱠᱟᱹ ᱠᱚ ᱚᱱᱟ ᱠᱚᱫᱚ ᱯᱮ ᱧᱟᱢ ᱥᱮ ᱵᱟᱝᱟ?
ᱚ ᱦᱮᱸ ᱩᱱᱠᱩ ᱫᱚᱠᱚ ᱧᱟᱢᱚᱜᱼᱟ, ᱢᱟᱱᱮ ᱡᱚ ᱡᱤᱱᱤᱥ ᱫᱚ ᱵᱟᱭ ᱧᱟᱢᱚᱜᱼᱟ᱾
ᱟᱹᱰᱤ ᱫᱩᱠᱱᱟᱜ ᱜᱮ ᱛᱟᱦᱚᱞᱮ, ᱢᱟᱱᱮ ᱩᱫ ᱯᱩᱴᱠᱟᱹ ᱠᱚᱜᱮᱯᱮ ᱧᱟᱢ ᱜᱮᱭᱟ ᱦᱮᱸᱥᱮ?
ᱦᱳᱭ ᱦᱳᱭ ᱦᱳᱭ ᱟᱨᱦᱚ ᱟᱫᱟᱨᱥ ᱫᱚ ᱚᱱᱱᱳ ᱠᱤᱪᱩ ᱫᱚ ᱵᱟᱝ
ᱟᱞᱮ ᱦᱚᱸ ᱚᱱᱠ ᱜᱮ ᱩᱱᱟᱹᱜ ᱫᱚ ᱵᱟᱝᱞᱮ ᱧᱟᱢ ᱜᱮᱭᱟ ᱡᱮᱢᱚᱱ ᱠᱤᱪᱷᱩ ᱠᱤᱪᱷᱩ ᱠᱟᱹᱴᱤᱡ ᱠᱟᱹᱴᱤᱡ ᱫᱟᱨᱮ ᱠᱚ ᱢᱮᱱᱟᱜ ᱟᱠᱟᱫᱟ ᱟᱨᱠᱤ ᱛᱮᱨᱤᱞ ᱠᱚ ᱠᱚ ᱛᱟᱨᱚᱵ ᱠᱚ ᱫᱚᱢᱮ ᱡᱟᱹᱥᱛᱤ ᱫᱚ ᱵᱟᱝᱟ ᱢᱤᱫ ᱵᱟᱨ ᱦᱟᱸᱰᱮ ᱱᱟᱰᱮ᱾
ᱢᱟᱱᱮ ᱟᱯᱮ ᱦᱚᱸ ᱵᱤᱨ ᱫᱤᱥᱚᱢ ᱠᱟᱱᱟ
ᱦᱳᱭ ᱵᱤᱨ ᱫᱤᱥᱚᱢ ᱜᱮ ᱠᱟᱱᱟᱞᱮ ᱟᱫᱚ ᱱᱚᱝᱠᱟᱱᱟᱜ ᱡᱮᱢᱚᱱ ᱠᱤᱛᱟᱹ ᱠᱷᱤᱡᱩᱨ ᱠᱚ ᱢᱮᱞᱮᱫ ᱠᱚ ᱠᱩᱲᱤ ᱨᱟᱢᱟ ᱠᱚ ᱥᱩᱨᱩ ᱢᱟᱴᱟ ᱠᱚ ᱦᱚ ᱚᱱᱟ ᱠᱚᱫᱚᱞᱮ ᱧᱟᱢ ᱜᱮᱭᱟ᱾
ᱚ
ᱦᱳᱭ
ᱟᱞᱮᱥᱮᱫ ᱢᱟ ᱠᱷᱤᱡᱩᱨ ᱫᱟᱨᱮ ᱢᱟ ᱵᱤᱨ ᱠᱷᱤᱡᱩᱨ ᱫᱚ ᱵᱟᱝ ᱜᱮ ᱵᱤᱨ ᱠᱷᱤᱡᱩᱨ ᱥᱮ ᱪᱮᱫ ᱠᱚ ᱞᱟᱹᱭᱮᱫ ᱫᱚ
ᱦᱳᱭ
ᱡᱮᱴᱟ ᱟᱯᱮ ᱠᱚᱨᱮ ᱫᱥᱲᱮ ᱵᱟ
ᱦᱳᱭ
ᱚ ᱟᱪᱪᱷᱟ
ᱛᱟᱦᱞᱮ ᱟᱯᱮ ᱥᱮᱫ ᱢᱟ ᱤᱭᱟᱹ ᱱᱚᱣᱟ ᱤᱭᱟᱹᱨᱮ ᱵᱚᱪᱷᱚᱨ ᱨᱮ ᱢᱮ ᱛᱤᱱ ᱵᱟᱨ ᱦᱩᱲᱩ ᱠᱚ ᱨᱚᱦᱚᱭ ᱜᱮᱭᱟ?
ᱵᱚᱪᱷᱚᱨ ᱨᱮ ᱟᱞᱮ ᱢᱤᱫ ᱫᱚᱢ ᱜᱮᱞᱮ ᱨᱚᱦᱚᱭ ᱜᱮᱭᱟ ᱟᱫᱚ ᱵᱟᱨ ᱫᱚᱢ ᱫᱚ ᱡᱟᱦᱟᱸᱭ ᱠᱚᱣᱟᱜ ᱥᱮᱞᱚ ᱠᱚ ᱢᱮᱱᱟᱜ ᱟᱠᱟᱫᱟ ᱯᱟᱨᱥᱚᱱᱟᱞ ᱵᱷᱟᱵᱛᱮ
ᱚ
ᱦᱳᱭ ᱩᱱᱠᱩ ᱫᱚ ᱵᱟᱨᱫᱚᱢ ᱠᱚ ᱨᱚᱦᱚᱭ ᱜᱮᱭᱟ᱾ ᱚᱱᱠᱟ ᱫᱚ ᱵᱟ ᱵᱟᱫᱢ ᱫᱚ ᱨᱚᱭ ᱵᱟᱮ ᱨᱚᱭ ᱜᱮᱭᱟ᱾
ᱚ ᱢᱟᱱᱮᱛᱟᱦᱞᱮ ᱟᱯᱮ ᱫᱚ ᱢᱟᱱᱮ ᱢᱤᱫᱷᱟᱹᱲ ᱨᱮ ᱯᱮ ᱨᱚᱦᱚᱭ ᱜᱮᱭᱟ ᱵᱟᱝ
ᱦᱳᱭ
ᱱᱚᱣᱟ ᱵᱚᱨᱥᱟ ᱨᱮᱜᱮ
ᱦᱳᱭ
ᱦᱮᱸ ᱡᱟᱦᱟᱸᱭ ᱡᱟᱦᱟᱸᱭᱟᱜ ᱢᱟᱱᱮ ᱱᱤᱡᱮᱨᱟᱜ ᱠᱚ ᱢᱮᱱᱟᱜ ᱟᱠᱟᱫ ᱛᱟᱠᱚᱣᱟ ᱢᱟᱱᱮ ᱩᱱᱠᱩ ᱱᱤᱡᱮ ᱛᱮᱠᱚ ᱨᱚᱦᱚᱭ ᱛᱟᱠᱚ ᱜᱮᱭᱟ ᱵᱟᱝ
ᱦᱳᱭ ᱟᱨ ᱢᱮᱱᱫᱟᱞᱤᱧ ᱛᱟᱦᱚᱞᱮ ᱟᱯᱮ ᱥᱮᱫ ᱫᱚ ᱛᱤᱱᱟᱹᱜ ᱫᱚᱢ ᱠᱚ ᱨᱚᱦᱚᱭ ᱜᱮᱭᱟ ᱦᱩᱲᱩ ᱫᱚ
ᱟᱞᱮ ᱥᱮᱫ ᱢᱟ ᱵᱟᱨ ᱡᱚᱠᱷᱟ ᱜᱮᱠᱚ ᱨᱚᱦᱚᱭ ᱜᱮᱭᱟ
ᱚ ᱟᱹᱰᱤ ᱱᱟᱯᱟᱭ ᱛᱟᱦᱚᱞᱮ ᱵᱟᱝ ᱥᱮ
ᱟᱞᱮ ᱟᱞᱮ ᱥᱮᱫ ᱢᱟ ᱫᱟᱜ ᱨᱮᱱᱟᱜ ᱫᱚ ᱚᱵᱷᱟᱵ ᱫᱚ ᱵᱟᱹᱱᱩᱜ ᱠᱟᱫᱟ ᱠᱟᱨᱚᱱ ᱢᱟᱱᱮ ᱢᱟ ᱛᱟᱞᱟ ᱛᱟᱞᱟ ᱠᱚᱨᱮ ᱦᱚᱸ ᱢᱟᱱᱮ ᱢᱤᱱᱤ ᱠᱚ ᱢᱮᱱᱟᱜ ᱠᱟᱫ ᱜᱮᱭᱟ
ᱚ ᱟᱹᱰᱤ ᱱᱟᱯᱟᱭ ᱛᱟᱦᱚᱞᱮ
ᱚᱱᱟ ᱠᱷᱟᱛᱤᱨ ᱵᱟᱞᱮ ᱚᱥᱩᱵᱤᱫᱷᱟᱜᱼᱟ ᱛᱮᱫᱚ
ᱦᱳᱭ ᱟᱨ ᱢᱮᱱ ᱫᱟᱞᱮᱧ ᱛᱟᱦᱚᱞᱮ ᱥᱚᱵᱽᱡᱤ ᱠᱚᱫᱚ ᱚᱱᱠᱟ ᱨᱚᱦᱚᱭ ᱜᱮᱭᱟ ᱯᱮ ᱥᱮ ᱵᱟᱝᱟ
ᱦᱩᱸ ᱨᱚᱦᱚᱭ ᱜᱮᱭᱟᱞᱮ ᱥᱚᱵᱽᱡᱤ ᱠᱚ
ᱚ ᱟᱪᱪᱷᱟ ᱟᱹᱰᱤ ᱱᱟᱯᱟᱭ ᱦᱮᱸ ᱟᱞᱮ ᱥᱮ ᱦᱚᱞᱮ ᱨᱚᱦᱚᱭ ᱜᱮᱭᱟ
ᱚ ᱪᱮ ᱥᱚᱵᱡᱤ ᱠᱚᱯᱮ ᱨᱚᱦᱚᱭ ᱜᱮᱭᱟ
ᱮ ᱡᱮᱢᱚᱱ ᱟᱹᱞᱩ ᱠᱚ ᱠᱩᱱᱫᱤᱨᱤ ᱠᱚ ᱥᱚᱥᱟ ᱠᱚ ᱠᱟᱞᱞᱟ ᱠᱚ ᱵᱤᱱ ᱠᱚ
ᱢᱟᱨᱤᱡ ᱦᱚᱸᱯᱮ ᱨᱚᱦᱚᱭ ᱜᱮᱭᱟ ᱛᱟᱦᱚᱞᱮ ᱛᱚ
ᱛᱚ ᱢᱟᱹᱨᱤᱡ ᱫᱚ ᱵᱟᱝᱞᱮ ᱨᱚᱦᱚᱭ ᱜᱮᱭᱟ ᱟᱹᱰᱤ ᱠᱚᱢ ᱠᱚ ᱨᱚᱦᱚᱭ ᱜᱮᱭᱟ ᱢᱤ ᱵᱟᱨ ᱡᱩᱫᱤ ᱚᱱᱠᱟ ᱫᱚ ᱵᱟᱝᱞᱮ ᱨᱚᱦᱚᱭ ᱜᱮᱭᱟ
ᱟᱫᱚ ᱵᱤᱢ ᱵᱤᱱ ᱞᱟᱹᱭ ᱠᱮᱫᱟ ᱛᱚ ᱠᱟᱨᱚᱱ ᱵᱤᱢ ᱡᱟᱦᱟᱸ ᱥᱮᱫ ᱨᱚᱦᱚᱭᱟ ᱚᱱᱛᱮ ᱟᱸᱡᱚᱢ ᱠᱟᱜ ᱜᱮᱭᱟ ᱢᱟᱱᱮ ᱢᱟᱨᱤᱪ ᱦᱚᱸᱠᱚ ᱨᱚᱦᱚᱭ ᱜᱮᱭᱟ ᱵᱤᱢ ᱢᱟᱱᱮ
ᱚ ᱵᱤᱢ ᱫᱟᱞᱮ ᱫᱚ ᱦᱟᱸᱜ ᱵᱟᱞᱮ ᱨᱚᱦᱚᱭ ᱤᱭᱟᱹ ᱢᱟᱱᱮ ᱚᱱᱠᱟ ᱨᱚᱦᱚᱭ ᱜᱮᱭᱟᱞᱮ ᱵᱤᱢ ᱫᱚ ᱟᱨᱠᱤ ᱢᱟᱨᱤᱪ ᱫᱚ ᱵᱟᱝᱞᱮ ᱨᱚᱦᱚᱭ ᱜᱮᱭᱟ ᱩᱱᱟᱹᱜ ᱴᱟ ᱫᱚ ᱢᱟᱲᱟᱝ ᱫᱚ ᱨᱚᱦᱚᱭᱮᱫ ᱜᱮ ᱛᱟᱦᱮᱸᱫ ᱢᱤᱫ ᱵᱟᱨ ᱫᱚᱚ ᱱᱮᱛᱟᱨ ᱫᱚ ᱩᱱᱟᱹᱜ ᱫᱚ ᱵᱟᱞᱤᱧ ᱧᱮᱞ ᱧᱟᱢᱚᱜ ᱵᱟᱝᱞᱤᱧ ᱧᱮᱞ ᱠᱟᱫᱟ ᱛᱟ ᱨᱚᱦᱚᱭ ᱠᱟᱫᱟ ᱠᱚ ᱢᱮᱱᱛᱮ ᱵᱤᱱ ᱫᱚᱠᱚ ᱨᱚᱦᱚᱭ ᱜᱮᱭᱟ ᱱᱮᱛᱟᱨ ᱦᱚᱸ ᱢᱤᱫ ᱵᱟᱨ
ᱢᱟᱱᱮ ᱮᱢᱱᱤ ᱡᱚᱢ ᱵᱟᱠᱷᱨᱟ ᱞᱟᱹᱜᱤᱫ ᱜᱮ ᱢᱟᱥᱮ
ᱵᱟᱝ ᱡᱚᱢ ᱵᱟᱠᱷᱨᱟ ᱞᱟᱹᱜᱤᱫ ᱥᱩᱢᱩᱝ ᱫᱚ ᱵᱟᱝᱟ ᱮ ᱚᱱᱠᱟ ᱠᱟᱹᱣᱰᱤ ᱟᱨᱤ ᱟᱨᱡᱟᱣ ᱞᱟᱹᱜᱤᱫ ᱚ ᱟᱠᱷᱨᱤᱧ ᱞᱟᱹᱜᱤᱫ ᱦᱚᱸ
ᱚ ᱟᱪᱪᱷᱟ ᱠᱷᱚᱱ ᱜᱮᱯᱮ ᱪᱟᱥ ᱟᱠᱟᱫᱟ
ᱟᱨ ᱚᱱᱟ ᱞᱟᱹᱜᱤᱫ ᱨᱚᱦᱚᱭ ᱞᱮᱠᱷᱟᱱ ᱢᱟ ᱡᱚᱢ ᱫᱚ ᱦᱩᱭᱩᱜ ᱜᱮᱭᱟ
ᱟᱪᱪᱷᱟ
ᱦᱮᱸ
ᱚᱲᱟᱜ ᱨᱮ ᱪᱟᱥ ᱛᱟᱦᱮᱸᱱ ᱢᱟ ᱡᱚᱢ ᱫᱚ ᱧᱟᱢᱚᱜ
ᱦᱳᱭ ᱚᱲᱟᱜ ᱨᱮ ᱡᱩᱫᱤ ᱵᱚᱱ ᱪᱟᱥᱟ ᱡᱚᱢ ᱫᱚ ᱧᱟᱢᱚᱜ ᱜᱮᱭᱟ ᱟ ᱛᱟᱦᱚᱞᱮ ᱢᱮᱱ ᱫᱟᱹᱞᱤᱧ ᱡᱮ ᱟᱯᱮ ᱚᱱᱛᱮ ᱫᱚ ᱛᱟᱦᱚᱞᱮ ᱪᱮ ᱥᱚᱵᱽᱡᱤ ᱠᱚ ᱨᱚᱦᱚᱭ ᱜᱮᱭᱟ ᱯᱮ ᱥᱮ ᱵᱟᱝ ᱯᱮ ᱨᱚᱦᱚᱭ
ᱟᱹᱞᱩ ᱵᱤᱱ ᱥᱚᱥᱟ ᱵᱚᱨᱵᱚᱴᱤ ᱛᱟᱯᱚᱨᱮ ᱢᱟᱱᱮ ᱢᱟᱞᱦᱟᱱ ᱠᱚ ᱠᱟᱞᱞᱟ ᱢᱟᱱᱮ ᱪᱟ ᱠᱚᱵᱤᱱ ᱤᱫᱟᱹᱭ ᱠᱮᱫ ᱚᱱᱟ ᱠᱚ ᱟᱨ ᱢᱟᱨᱤᱡ ᱦᱚᱸ ᱢᱟᱨᱤᱡ
ᱚ ᱢᱚᱴᱟᱢᱩᱴᱤ ᱨᱚᱦᱚᱭ ᱜᱮᱭᱟ ᱯᱮ ᱡᱚᱛᱚ ᱞᱮᱠᱟᱱᱟᱜ ᱜᱮ ᱵᱟᱝ ᱥᱮ ᱟᱹᱰᱤ ᱱᱟᱯᱟᱭ ᱛᱟᱦᱚᱞᱮ ᱚᱱᱟ ᱠᱚᱛᱮ ᱡᱚᱢ ᱞᱟᱹᱜᱤᱫ ᱥᱮ ᱪᱮᱫ ᱢᱟᱱᱮ ᱠᱟᱹᱣᱰᱤ ᱟᱨᱤ ᱟᱨᱡᱟᱣ ᱞᱟᱹᱜᱤᱫ ᱦᱚᱸ
ᱵᱟᱝ ᱵᱟᱝ ᱡᱚᱢ ᱞᱟᱹᱜᱤᱫ ᱫᱚ ᱵᱟᱝ ᱟᱠᱷᱨᱤᱧ ᱞᱟᱹᱜᱤᱫ ᱦᱚᱸ ᱦᱳᱭ ᱟᱞᱮ ᱥᱮᱫ ᱢᱟ ᱟᱹᱰᱤ ᱩᱛᱟᱹᱨ ᱛᱮᱠᱚ ᱨᱚᱦᱚᱭ ᱜᱮᱭᱟ ᱥᱚᱵᱽᱡᱤ ᱠᱚᱜᱮ ᱯᱮ ᱯᱩᱱ ᱵᱤᱜᱷᱟᱹ ᱠᱟᱛᱮ ᱠᱚ ᱨᱚᱦᱚᱭ ᱜᱮᱭᱟ
ᱦᱳᱭ ᱟᱞᱮ ᱥᱮᱫ ᱦᱚᱸ ᱚᱱᱮ ᱚᱱᱠᱟ ᱜᱮ
ᱩᱸ
ᱟᱹᱰᱤ ᱱᱟᱯᱟᱭ ᱟᱨ ᱛᱟᱦᱚᱞᱮ ᱟᱯᱮ ᱚᱱᱛᱮ ᱫᱚ ᱯᱚᱨᱚᱵᱽ ᱠᱚ ᱪᱮᱫ ᱠᱚ ᱦᱩᱭᱩᱜ ᱜᱮᱭᱟ?
ᱯᱚᱨᱚᱵᱽ ᱵᱚᱞᱛᱮ ᱥᱮᱨᱚᱠᱚᱢ ᱯᱚᱨᱚᱵᱽ ᱫᱚ ᱵᱟᱝ ᱚᱱᱮ ᱢᱤ ᱟᱛᱳ ᱠᱚᱨᱮ ᱫᱚ ᱢᱟᱜᱽ ᱢᱚᱬᱮ ᱠᱚᱜᱮ
ᱚ ᱢᱟᱜᱽᱢᱚᱬᱮ ᱟᱨ ᱵᱟᱦᱟ ᱠᱚᱫᱚ ᱛᱟᱦᱚᱞᱮ ᱦᱩᱭᱩᱜ ᱜᱮᱭᱟ ᱥᱮ ᱵᱟᱝ
ᱦᱮᱸ ᱦᱩᱭᱩᱜ ᱜᱮᱭᱟ
ᱦᱳᱭ ᱛᱚ ᱮᱸ ᱪᱮᱫ ᱞᱮᱠᱟ ᱯᱮ ᱢᱟᱱᱟᱣ ᱜᱮᱭᱟ ᱵᱟᱦᱟ ᱢᱟᱜᱽᱢᱚᱬᱮ ᱥᱚᱨᱦᱟᱭ ᱠᱚ?
ᱦᱮᱞᱳ
ᱟᱯᱮ ᱥᱮᱫ ᱫᱚ ᱟᱯᱮ ᱥᱮᱫ
ᱳ ᱦᱳᱭ ᱟᱞᱮ ᱥᱮᱫ ᱦᱚᱸ ᱟᱹᱰᱤ ᱱᱟᱯᱟᱭ ᱜᱮᱞᱮ ᱢᱟᱱᱟᱣ ᱜᱮᱭᱟ ᱡᱮᱢᱚᱱ ᱵᱟᱦᱟ ᱠᱚ ᱢᱟᱜᱽᱢᱚᱬᱮ ᱥᱚᱦᱨᱟᱭ ᱟᱵᱚᱣᱟᱜ ᱥᱟᱱᱛᱟᱲ ᱥᱚᱢᱟᱡᱽ ᱨᱮᱱᱟᱜ ᱡᱟᱦᱟᱸ ᱛᱤᱱᱟᱹᱜ ᱯᱚᱨᱚᱵᱽ ᱠᱚ ᱢᱮᱱᱟᱜ ᱟᱠᱟᱫᱟ ᱟᱞᱮ ᱫᱚ ᱱᱟᱯᱟᱭ ᱛᱮᱜᱮ ᱞᱮ ᱢᱟᱱᱟᱣ ᱜᱮᱭᱟ ᱦᱳᱭ
ᱯᱮ ᱢᱟᱦᱟ ᱜᱮᱯᱮ ᱤᱭᱟᱹ ᱟᱞᱮ ᱥᱮᱫ ᱦᱚᱸ ᱯᱮ ᱢᱟᱦᱟ
ᱦᱳᱭ ᱢᱮᱱ ᱫᱟᱞᱤᱧ ᱢᱮᱱ ᱫᱟᱞᱤᱧ ᱱᱟᱯᱟᱭ ᱯᱟᱭ ᱧᱚᱜ ᱟᱨᱠᱤ ᱵᱟᱝ ᱟᱸᱡᱚᱢᱚᱜ ᱠᱟᱱ ᱛᱟᱵᱤᱱᱟ ᱨᱚᱲ ᱦᱚᱸ ᱛᱚ ᱵᱟᱹᱞᱤᱧ ᱵᱩᱡᱽ ᱫᱟᱲᱮᱭᱟᱜ ᱠᱟᱱᱟ ᱦᱳᱭ ᱱᱤᱛᱚᱜ ᱫᱚ ᱟᱸᱡᱚᱢᱚᱜ ᱠᱟᱱᱟ
ᱟᱞᱮ ᱥᱮᱫ ᱚᱱᱮ ᱢᱟᱜᱽᱢᱚᱬᱮ ᱫᱚ ᱢᱟᱱᱮ ᱯᱮ ᱯᱮᱭᱟ ᱫᱤᱱ ᱠᱚ ᱢᱟᱱᱟᱣᱟ ᱟᱨ ᱟᱯᱮ ᱥᱮᱫ ᱫᱚ?
ᱟᱞᱮ ᱥᱮᱫ ᱦᱚᱸ ᱯᱮ ᱫᱤᱱ ᱜᱮᱠᱚ ᱢᱟᱱᱟᱣ ᱜᱮᱭᱟ
ᱟᱪᱪᱷᱟ ᱟᱪᱪᱷᱟ
ᱦᱚᱭ
ᱵᱟᱥᱠᱮ ᱦᱤᱞᱳᱜ ᱢᱟ ᱛᱟᱦᱞᱮ ᱤᱭᱟᱹ ᱵᱟᱠᱤ ᱦᱤᱞᱳᱜ ᱫᱚ ᱵᱟᱹᱱ ᱴᱟᱢᱟᱠ ᱛᱮᱯᱮ ᱢᱟᱱᱟᱣ ᱜᱮᱭᱟ ᱥᱮ ᱚᱱᱮ ᱜᱤ
ᱦᱳᱭ ᱴᱟᱢᱟᱠ ᱛᱩᱢᱫᱟᱜ ᱟᱛᱮᱜ ᱜᱮᱞᱮ ᱢᱟᱱᱟᱣ ᱜᱮᱭᱟ ᱟᱞᱮ ᱫᱚ
ᱚ ᱯᱮ ᱠᱚᱫᱚ ᱢᱟᱭᱤᱠ ᱯᱮᱲᱮᱫ
ᱦᱳᱭ ᱢᱟᱭᱤᱠ ᱫᱚᱠᱚ ᱟᱫᱚᱢ ᱟᱫᱚᱢ ᱴᱚᱴᱷᱟ ᱠᱚᱨᱮ ᱫᱚᱠᱚ ᱢᱟᱭᱤᱠ ᱵᱟᱲᱟᱭ ᱜᱮᱭᱟ ᱮᱱᱠᱷᱟᱱ ᱫᱚ ᱟᱞᱮ ᱟᱛᱳ ᱠᱚᱨᱮᱫ ᱫᱚ ᱵᱟᱞᱮ ᱢᱟᱭᱤᱠ ᱵᱟᱲᱟ ᱟᱠᱟᱫᱟ ᱚᱱᱠᱟ ᱫᱚ ᱟᱫᱚ ᱟᱞᱮ ᱫᱚ ᱴᱟᱢᱟᱠ ᱛᱩᱢᱫᱟᱜ ᱟᱛᱮᱜ ᱜᱮ ᱮ ᱡᱮᱢᱚᱱ ᱟᱞᱮ ᱫᱚ ᱱᱟᱭᱠᱮ ᱵᱟᱵᱟ ᱦᱚᱸ ᱩᱰᱩᱸᱜ-ᱚᱜ ᱜᱮᱭᱟᱭ ᱴᱷᱤᱞᱤ ᱥᱟᱹᱜᱩᱱ ᱴᱷᱤᱞᱤ ᱟᱛᱮᱜ ᱟᱨ ᱟᱨ ᱢᱟᱹᱡᱷᱤ ᱚᱲᱟᱜ ᱠᱷᱚᱱᱟᱜ ᱞᱮ ᱮᱛᱚᱦᱚᱵ ᱜᱮᱭᱟ ᱟᱨᱠᱤ ᱚᱱᱮ ᱚᱱᱠᱟ ᱴᱟᱢᱟᱠ ᱛᱩᱢᱫᱟᱜ ᱛᱮ ᱡᱷᱚᱛᱚ ᱠᱚ ᱟᱹᱜᱩᱭᱟ ᱟᱨ ᱴᱟᱢᱟᱠ ᱛᱩᱢᱫᱟᱜ ᱛᱮ ᱮᱱᱮᱡ ᱮᱱᱮᱡ ᱛᱮ ᱡᱷᱚᱛᱚ ᱦᱚᱲᱟᱜ ᱚᱲᱟᱜ ᱚᱲᱟᱜ ᱞᱮ ᱥᱮᱱᱚᱜ ᱜᱮᱭᱟ ᱟᱞᱮ ᱫᱚ ᱱᱚᱜ-ᱚ ᱱᱚᱝᱠᱟ ᱱᱟᱭᱠᱮ ᱵᱟᱵᱟ ᱜᱮ ᱟᱹᱭᱩᱨ ᱞᱮᱜᱮᱭᱟᱭ ᱟᱹᱰᱤ ᱨᱟᱹᱥᱠᱟᱹ ᱠᱟᱹ ᱠᱟᱱᱟ ᱜᱮ
ᱟᱪᱪᱷᱟ ᱯᱟᱹᱭᱞᱟᱹ ᱫᱚ ᱢᱟᱱᱮ ᱵᱟᱥᱠᱮ ᱢᱟᱦᱟ ᱯᱟᱹᱭᱞᱟᱹ ᱟᱜᱮ ᱱᱟᱭᱠᱮ ᱚᱲᱟᱜ ᱯᱮ ᱪᱟᱜ-ᱟ ᱵᱟᱝ
ᱱᱟᱭᱠᱮ ᱚᱲᱟᱜ ᱫᱚ ᱵᱟᱝᱼᱟ ᱱᱟᱭᱠᱮ ᱵᱟᱵᱟ ᱜᱮ ᱦᱤᱡᱩᱜ ᱟᱭ ᱥᱟᱹᱜᱩᱱ ᱴᱷᱤᱞᱤ ᱟᱛᱮᱜ ᱢᱟᱹᱡᱷᱤ ᱚᱲᱟᱜ ᱠᱷᱚᱱᱟᱜ ᱞᱮ ᱮᱛᱚᱦᱚᱵ ᱜᱮᱭᱟ ᱮᱱᱮᱡ ᱥᱮ ᱥᱮᱨᱮᱧ ᱚᱱᱠᱟ
ᱚ ᱟᱪᱪᱷᱟ ᱟᱪᱪᱷᱟ ᱚᱸᱰᱮ ᱠᱷᱚᱱ ᱵᱟᱝ
ᱦᱳᱭ ᱚᱸᱰᱮ ᱠᱷᱚᱱᱟᱜ ᱜᱮ ᱟᱫᱚ ᱦᱩᱸ ᱜᱚᱴᱟ ᱟᱛᱳ ᱯᱩᱨᱟᱹ ᱜᱮᱭᱟ ᱞᱟ ᱤᱭᱟᱹ ᱯᱩᱨᱟᱹ ᱢᱩᱪᱟᱹᱫ ᱨᱮᱫᱚ ᱱᱟᱭᱠᱮᱭᱟᱜ ᱚᱲᱟᱜ
ᱚ ᱟᱪᱪᱷᱟ ᱟᱪᱪᱷᱟ ᱢᱟᱱᱮ ᱢᱤ ᱡᱟᱦᱟᱸ ᱨᱮ ᱟᱠᱷᱟᱲᱟ ᱢᱟᱠᱷᱟᱲᱟ ᱫᱚ ᱵᱟᱹᱱᱩᱜ ᱠᱟᱫ ᱜᱮᱭᱟ
ᱟᱠᱷᱟᱲᱟ ᱫᱚ ᱵᱟᱝ ᱟᱠᱷᱟᱲᱟ ᱫᱚ ᱵᱟᱝᱞᱮ ᱟᱠᱷᱲᱟᱭ ᱜᱮᱭᱟ ᱟᱫᱚ ᱚᱱᱮ ᱞᱤᱧ ᱢᱮᱱ ᱠᱮᱜ-ᱟ ᱡᱚᱛᱚ ᱚᱲᱟᱜ ᱯᱩᱨᱟᱹᱣ ᱠᱟᱛᱮᱜ ᱱᱟᱢ ᱱᱟᱭᱠᱮ ᱵᱟᱵᱟ ᱚᱲᱟᱜ ᱞᱮ ᱥᱮᱱᱚᱜ-ᱟ ᱟᱫᱚ ᱚᱸᱰᱮ ᱜᱮ ᱟᱠᱷᱟᱲᱟ ᱦᱩᱭᱩᱜ ᱜᱮᱭᱟ
ᱮ ᱚᱱᱟ ᱱᱟᱭᱠᱮ ᱚᱲᱟᱜ ᱜᱮ ᱟᱠᱷᱲᱟ ᱦᱩᱭᱩᱜ-ᱟ ᱵᱟᱝ
ᱦᱳᱭ
ᱪᱮᱫ ᱵᱤᱱ ᱢᱮᱱᱮᱫᱼᱟ ᱢᱚᱸᱡᱽ ᱠᱷᱚᱡ ᱵᱟᱝ ᱟᱸᱡᱚᱢᱚᱜ ᱠᱟᱱᱟ ᱛᱚ ᱵᱟᱞᱤᱧ ᱟᱸᱡᱚᱢ ᱴᱷᱤᱠᱟᱹᱭ ᱫᱟ
ᱞᱟᱹᱭᱫᱟᱹᱧ ᱟᱞᱮ ᱥᱮᱫ ᱦᱚᱸ ᱚᱱᱠᱟ ᱫᱚ ᱪᱮᱫᱠᱟᱵᱤᱱ ᱞᱟᱹᱭ ᱠᱮᱫᱟ ᱚᱱᱠᱟ ᱜᱮ
ᱦᱳᱭ
ᱟᱫᱚ ᱞᱟᱥᱴ ᱨᱮ ᱡᱮᱢᱚᱱ ᱚᱲᱟᱜ ᱪᱟᱞᱟᱣ ᱠᱟᱛᱮ ᱞᱟᱥᱴ ᱨᱮ ᱟᱠᱷᱲᱟ ᱠᱟᱫᱟ
ᱟᱪᱪᱷᱟ
ᱛᱟᱦᱚᱞᱮ ᱢᱮᱱᱫᱟᱞᱤᱧ ᱡᱮ ᱥᱚᱨᱦᱟᱭ ᱫᱚ ᱚᱠᱟ ᱞᱮᱠᱟᱯᱮ ᱢᱟᱱᱟᱣ ᱜᱮᱭᱟ ᱦᱮᱞᱳ
ᱡᱮᱢᱚᱱ ᱠᱚ ᱟᱯᱮ ᱠᱚ ᱢᱟᱱᱟᱣ ᱜᱮᱭᱟ ᱚᱱᱠᱟ ᱜᱮᱠᱚ ᱟᱞᱮ ᱦᱚᱸᱠᱚ ᱢᱟᱱᱟᱣᱟ ᱛᱚᱵᱮ ᱟᱯᱮ ᱥᱚᱨᱦᱟᱭ ᱫᱚ ᱛᱤᱱ ᱫᱤᱱ ᱢᱟᱱᱟᱣ ᱜᱮᱭᱟ ᱟᱯᱮ ᱫᱚ
ᱟᱞᱮ ᱢᱟᱲᱟᱝ ᱫᱚᱠᱚ ᱢᱮᱱ ᱠᱟᱫᱟ ᱛᱚ ᱚᱝᱠᱟ ᱢᱚᱬᱮ ᱥᱤᱧ ᱢᱚᱬᱮ ᱧᱤᱫᱟᱹ ᱮᱱᱠᱷᱟᱱ ᱫᱚ ᱱᱮᱛᱟᱨ ᱫᱚ ᱯᱮ ᱢᱟᱦᱟ ᱜᱮ ᱦᱩᱭᱩᱜ ᱠᱟᱱᱟ ᱵᱮᱥᱤᱨ ᱵᱷᱟᱠᱽ ᱫᱚ ᱦᱳᱭ
ᱟᱞᱮ ᱢᱟ ᱯᱮ ᱫᱤᱱ ᱦᱚᱸ ᱵᱟᱞᱮ ᱢᱤᱫ ᱫᱤᱱ ᱛᱮ
ᱚ ᱯᱮ ᱫᱤᱱ ᱛᱮᱠᱚ ᱢᱟᱱᱟᱣᱭᱮᱫ ᱜᱮᱭᱟ
ᱡᱮ ᱫᱤᱱ ᱥᱚᱨᱦᱟᱭ ᱚᱱᱟ ᱜᱮ ᱠᱚ ᱢᱟᱱᱟᱣ ᱠᱮᱫᱟ ᱟᱫᱚ ᱵᱟᱝ ᱛᱟᱨᱯᱚᱨ
ᱚ
ᱟᱯᱮ ᱥᱮᱜ ᱯᱮ ᱢᱟᱦᱟ ᱠᱚ ᱢᱟᱱᱟᱣ ᱜᱮᱭᱟ ᱵᱟᱝ?
ᱦᱳᱭ ᱯᱮ ᱢᱟᱦᱟ ᱜᱮᱠᱚ ᱢᱟᱱᱟᱣᱭᱮᱫ ᱜᱮᱭᱟ᱾ ᱦᱳᱭ ᱛᱚ ᱢᱮᱱᱫᱟᱞᱤᱧ ᱡᱮ, ᱦᱚᱜᱚᱭ ᱡᱮ ᱮᱯ ᱛᱟᱞᱟᱛᱮ ᱟᱞᱟᱝ ᱴᱟᱭᱤᱢ ᱚᱠᱛᱚ ᱞᱟᱝ ᱧᱟᱢ ᱠᱟᱫ ᱛᱟᱦᱮᱸᱜᱼᱟ᱾ ᱨᱚᱯᱚᱲᱚᱜ ᱞᱟᱹᱜᱤᱫ ᱛᱮ ᱚᱱᱟᱢᱟ ᱟᱥᱛᱮ-ᱟᱥᱛᱮ ᱢᱩᱪᱟᱹᱫ ᱦᱤᱡᱩᱜ ᱠᱟᱱ ᱛᱟᱞᱟᱝᱟ᱾ ᱟᱸᱻ ᱟᱵᱤᱱ ᱥᱟᱶᱛᱮ ᱜᱚᱞᱯᱚ ᱠᱟᱛᱮ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ ᱾